ᱦᱳᱭ ᱟᱸᱡᱚᱢᱚᱜ ᱠᱟᱱᱟ᱾
ᱦᱳᱭ ᱟᱸᱡᱚᱢᱚᱜ ᱠᱟᱱᱟ ᱟᱹᱞᱤᱧᱟᱜ ᱵᱮᱱ ᱟᱸᱡᱚᱢᱮᱜ-ᱟ᱾
ᱦᱳᱭ᱾ ᱴᱷᱤᱠ ᱜᱮᱵᱮᱱ ᱵᱷᱟᱹᱜᱤᱭᱮᱜ-ᱟ ᱛᱚᱵᱮ ᱛᱟᱦᱚᱞᱮ ᱦᱳᱭ ᱵᱮᱥ ᱜᱮ ᱟᱸᱡᱚᱢᱚᱜ ᱠᱟᱱᱟ᱾
ᱦᱳᱭ ᱞᱟᱹᱭ ᱵᱤᱱ᱾
ᱢᱮᱱᱮᱜ ᱵᱮᱥ ᱜᱮᱵᱮᱱ ᱵᱷᱟᱹᱜᱤᱭᱟ ᱱᱚᱝᱠᱟ ᱜᱮ ᱵᱷᱟᱹᱜᱤ ᱞᱮᱱ ᱵᱟ ᱵᱟᱯᱞᱟ ᱯᱚᱨᱮ ᱫᱚ ᱦᱟᱸᱜ ᱟᱹᱰᱤ ᱜᱮ ᱠᱚᱥ ᱴᱚ ᱚᱱᱟᱛᱮ ᱢᱟᱬᱟᱝ ᱵᱩᱡᱷᱟᱹᱣ ᱫᱚᱨᱠᱟᱨ ᱟᱹᱰᱤ ᱜᱮ ᱵᱚ ᱛᱚᱨ ᱡᱟᱞᱟ ᱜᱮ ᱵᱩᱡᱟᱹᱜ ᱠᱟᱱᱟ ᱦᱚᱲᱟᱜ ‌‌ᱵᱟ ᱦᱚᱲᱟᱜ ᱱᱚᱶᱟ ᱠᱚ ᱧᱮᱞ ᱵᱟᱲᱟ ᱠᱟᱛᱮᱜ ᱥᱮ ᱟᱹᱰᱤ ᱩᱸ ᱢᱟᱱᱮ ᱫᱩᱱᱤᱭᱟᱹ ᱧᱮᱞ ᱧᱮᱞᱛᱮ ᱱᱚᱝᱠᱟ ᱵᱟᱯᱞᱟ ᱵᱤᱦᱟᱹ ᱦᱚᱸ ᱥᱮ ᱟᱹᱰᱤ ᱵᱚ ᱛᱚᱨ‌ ‌ᱪᱮᱜ ᱞᱮᱠᱟᱱ ᱠᱩᱲᱤᱭ ᱧᱟᱢᱚᱜ-ᱟ ᱪᱮᱜ ᱞᱮᱠᱟ ᱵᱟᱝ᱾ ᱡᱤᱱᱫᱟᱹᱜᱤ ᱜᱮ ᱪᱟᱞᱟᱜ-ᱟ ᱥᱮ ᱵᱟᱝ ᱟ ᱟᱵᱚ ᱨᱮᱱ ᱜᱚᱼᱵᱟᱵᱟ ᱢᱟ ᱡᱟᱦᱟᱸ ᱞᱮᱠᱟ ᱠᱟᱛᱮᱜ ᱠᱚ ᱥᱚᱝᱥᱟᱨ ᱠᱮᱜ-ᱟ ᱟᱵᱚ ᱪᱤᱠᱟᱹ ᱞᱮᱠᱟ ᱵᱚ ᱥᱚᱝᱥᱟᱨᱟ ᱥᱮ ᱮᱭ ᱚᱱᱟ ᱪᱤᱱᱛᱟᱹ ᱛᱤᱜᱤ ᱢᱩᱥᱠᱤᱞ ᱜᱤᱧ ᱵᱩᱡᱷᱟᱹ ᱮᱭᱟ ᱟᱹᱰᱤ ᱢᱩᱥ ᱠᱤᱞ‌ ᱜᱤᱢᱧ ᱵᱩᱡᱷᱟᱹᱣ ᱪᱤᱠᱟᱹ ᱛᱮ ᱪᱚᱝ ᱦᱩᱭᱩᱜ ᱪᱤᱠᱟᱹ ᱛᱮ‌ ᱪᱚ ᱵᱟᱝ᱾
ᱟᱹᱞᱤᱧ ᱫᱚ ᱢᱤᱫᱴᱮᱱ ᱱᱮᱛᱟᱨ ᱫᱚᱞᱤᱧ ᱦᱩᱫᱤᱥ ᱫᱟ ᱟ ᱢᱤᱫᱴᱮᱱ ᱡᱟᱦᱟᱸ ᱵᱚᱱ ᱧᱮᱞᱮᱜ ᱠᱟᱱᱟ ᱫᱩᱱᱭᱟᱹ ᱨᱮ ᱟᱭᱢᱟ ᱜᱟᱱ ᱪᱟᱞᱟᱜ ᱠᱟᱱᱟ ᱟᱭᱢᱟ ᱠᱤᱪᱷᱩ ᱦᱩᱭᱩᱜ ᱠᱟᱱᱟ ᱚᱱᱟ ᱱᱤᱭᱟᱹ ᱞᱤᱧ ᱦᱩᱫᱤᱥᱚᱜ-ᱟ᱾ ᱟᱨ ᱢᱮᱫᱴᱮᱱ ᱱᱤᱭᱟᱹ ᱱᱚᱣᱟ ᱞᱤᱧ ᱦᱩᱫᱤᱥᱚᱜ-ᱟ ᱠᱤ ᱵᱟᱯᱞᱟ ᱯᱚᱨᱮ ᱡᱩᱫᱤ ᱟᱻᱢᱚᱡᱽ ᱡᱟᱢᱟᱭ ᱡᱩᱫᱤ ᱵᱟᱭ ᱧᱟᱢᱮᱱᱟ ᱮᱱᱠᱷᱟᱱ ᱜᱟᱯᱟ ᱫᱤᱱ ᱨᱮᱱᱟᱜ ᱥᱚᱝᱥᱟᱨ ᱪᱮᱜ ᱞᱮᱠᱟ ᱦᱩᱭᱩᱜ ᱛᱟᱹᱞᱤᱝᱟ᱾ ᱟᱨ ᱵᱟᱨ ᱦᱚᱲ ᱠᱷᱚᱱ ᱡᱩᱫᱤ ᱞᱮ ᱯᱮ ᱦᱚᱲᱚᱜ-ᱟ ᱮᱱᱠᱷᱟᱱ ᱟᱞᱮ ᱥᱚᱝᱥᱟᱨ ᱢᱟᱱᱮᱼᱼ ᱟᱹᱞᱤᱧ ᱥᱚᱝᱥᱟᱨ ᱪᱮᱜ ᱞᱮᱠᱟ ᱞᱤᱧ ᱥᱚᱝᱥᱟᱨᱟ, ᱟᱨ ᱢᱟᱱᱮ ᱩᱱᱤᱭᱟᱜ ᱯᱷᱤᱭᱩᱪᱚᱨ ᱟᱹᱞᱤᱧ ᱪᱮᱜ ᱞᱮᱠᱟ ᱞᱤᱧ ᱮᱢᱟ ᱚᱱᱟ ᱱᱤᱭᱮ ᱤᱧ ᱫᱩᱧ ᱡᱟᱹᱥᱼᱼ ᱛᱤᱧ ᱦᱩᱫᱤᱥ ᱛᱟᱦᱮᱱᱟ᱾ ᱠᱟᱨᱚᱱ ᱱᱤᱛᱚᱜ ᱧᱮᱞᱚᱜ ᱠᱟᱱᱟ ᱡᱚᱛᱚ ᱡᱤᱱᱤᱥ ᱨᱮᱱᱟᱝ ᱫᱟᱢ ᱠᱚ ᱵᱟᱦᱟ ᱵᱟᱲᱤᱭᱮᱱᱟ᱾ ᱤᱥᱠᱩᱞ ᱨᱮᱱᱟᱜ ᱯᱷᱤᱥ ᱠᱚᱸᱦᱚᱸ ᱟᱭᱢᱟ ᱵᱟᱲᱟ ᱵᱟᱲᱤᱱᱟ, ᱛᱚᱼᱼ ᱱᱤᱦᱟᱹᱛᱤ ᱠᱟᱱᱟ ᱱᱤᱭᱟᱹ ᱫᱚ ᱠᱚᱢᱯᱟᱞᱥᱟᱨᱤ ᱵᱟᱛ ᱠᱟᱱᱟ, ᱵᱚᱞᱮ ᱢᱟᱭᱤᱱᱰ ᱨᱮ ᱦᱤᱡᱩᱜ ᱜᱮᱭᱟ ᱢᱤᱫᱴᱮᱱ ᱠᱩᱲᱤ ᱜᱤᱫᱽᱨᱟᱹ ᱵᱟᱭ ᱠᱷᱚᱡᱚᱜᱼᱟ ᱠᱤ ᱩᱱᱤ ᱵᱟᱯᱞᱟ ᱠᱟᱛᱮᱜ ᱟᱠᱟᱜ ᱟᱭᱟᱜ ᱡᱤᱭᱚᱱᱮ ᱩᱸᱜ ᱵᱮᱠᱟᱨ ᱛᱟᱭ ᱥᱮ ᱵᱟᱹᱲᱤᱥ ᱛᱟᱭ᱾ ᱡᱚᱛᱚ ᱦᱚᱲ ᱱᱤᱭᱟᱹ ᱜᱮᱵᱚᱱ ᱪᱟᱦᱟᱣᱟ ᱠᱤ ᱤᱧ ᱵᱮᱥᱴ ᱞᱟᱭᱤᱯᱷ ᱤᱧ ᱧᱟᱢ ᱦᱮᱸᱥᱮ᱾ ᱵᱮᱥᱴ ᱞᱟᱭᱤᱯᱷ ᱯᱟᱴᱱᱟᱨᱮ ᱤᱧ ᱧᱟᱢᱮ᱾ ᱤᱱᱟᱹ ᱜᱮᱵᱚᱱ ᱠᱷᱚᱡᱚᱜᱼᱟ ᱟᱨ ᱡᱮ. ᱡᱟᱦᱟᱱᱟᱜ ᱵᱟᱝᱵᱚᱱ ᱠᱷᱚᱡᱚᱜᱼᱟ᱾ ᱟᱨ ᱟᱛᱩᱨᱮᱱ ᱟᱸᱜ᱾ ᱟᱛᱩ ᱨᱮᱱ ᱦᱚᱲ ᱪᱮᱫ ᱠᱚ ᱨᱚᱲᱟ ᱵᱟᱝᱠᱚ ᱨᱚᱲᱟ ᱟᱞᱤᱧ ᱫᱚ ᱚᱱᱟ ᱫᱚ ᱱᱟᱦᱜ ᱡᱟᱹᱥᱛᱤ ᱫᱚ ᱵᱟᱝᱞᱤᱧ ᱧᱮᱞ ᱛᱟᱦᱮᱸᱱᱟ᱾ ᱟᱞᱤᱧ ᱫᱚᱞᱤᱧ ᱧᱮᱞ ᱛᱟᱦᱮᱱᱟ ᱚᱲᱟᱜ ᱨᱮᱱ ᱦᱚᱲ ᱪᱮᱫ ᱠᱚ ᱢᱮᱱ ᱛᱟᱦᱮᱱᱟ᱾ ᱟᱨ ᱚᱲᱟᱜ ᱨᱮᱱ ᱦᱚᱲ ᱫᱚ ᱠᱳᱱᱳ ᱫᱤᱱ ᱵᱟᱹᱲᱤᱡ ᱵᱟᱝᱠᱚ ᱠᱷᱚᱡᱚᱜ ᱛᱟᱦᱮᱱᱟ, ᱚᱲᱟᱜ ᱨᱮᱱ ᱦᱚᱲ ᱫᱚ ᱦᱟᱢᱮᱥᱟ ᱱᱤᱭᱟᱹ ᱜᱮᱠᱚ ᱢᱮᱱ ᱛᱟᱦᱮᱱᱟ, ᱠᱤ ᱢᱚᱸᱡᱽ ᱚᱲᱟᱜ ᱨᱮᱵᱚᱱ ᱡᱟᱶᱟᱭᱮᱭᱟ᱾ ᱥᱮ ᱢᱚᱡᱽ ᱡᱟᱢᱶᱟᱭ ᱨᱮᱵᱚᱱ ᱡᱟᱶᱟᱭ ᱜᱮᱭᱟ ᱠᱤ ᱩᱱᱤ ᱢᱤᱫᱴᱮᱱ ᱵᱚᱱ ᱧᱮᱞ ᱮᱫᱟᱻ ᱥᱮᱫᱟᱭ ᱫᱚᱠᱚ ᱧᱮᱞᱮᱫ ᱠᱟᱱ ᱛᱟᱦᱮᱱᱟ ᱚᱲᱟᱜ ᱫᱩᱣᱟᱹᱨ ᱟᱨ ᱡᱚᱢᱤ ᱡᱟᱭᱜᱟ ᱦᱮᱸ ᱥᱮ, ᱢᱮᱱᱟᱠᱚ ᱡᱚᱢᱤ ᱡᱟᱭᱜᱟ ᱛᱟᱦᱮᱱ ᱠᱷᱟᱱ ᱡᱟᱦᱟᱸ ᱞᱮᱠᱟ ᱛᱮᱜᱮᱠᱤᱱ ᱟᱹᱥᱩᱞᱚᱜ ᱜᱮᱭᱟ᱾ ᱟᱨ ᱱᱤᱛᱚᱜ ᱫᱚ ᱡᱚᱢᱤ ᱡᱟᱜᱟᱼ ᱜᱟ ᱛᱟᱦᱮᱸ ᱠᱟᱛᱮᱫ ᱫᱚ ᱦᱚᱲ ᱫᱚ ᱵᱟᱝ ᱢᱟᱱᱮ ᱡᱩᱚᱢᱤ ᱡᱟᱭᱟ ᱦᱚᱲ ᱠᱚ ᱨᱮᱸᱜᱮᱡᱚᱜ ᱠᱟᱱᱟ ᱟᱨ ᱨᱮᱸᱜᱮᱡ ᱦᱚᱲ ᱠᱚ ᱠᱤᱥᱥᱬᱚᱜ ᱠᱟᱱᱟ᱾ ᱠᱟᱱᱟ ᱚᱱᱠᱟ ᱦᱩᱭᱩᱜ ᱠᱟᱱᱟ᱾ ᱟᱫᱚᱞᱤᱧ ᱞᱟᱹᱭᱟ, ᱠᱤ ᱱᱤᱛᱚᱜ ᱫᱚ ᱧᱮᱞ ᱦᱩᱭᱩᱜᱼᱟ ᱚᱲᱟᱜ ᱨᱮᱱ ᱠᱚ ᱪᱮᱫ ᱞᱮᱠᱟᱟᱱᱟ ᱚᱱᱟ ᱢᱟ ᱧᱮᱞᱳᱭᱳᱜ ᱜᱮᱭᱟ ᱚᱱᱟ ᱠᱷᱚᱱ ᱡᱟᱹᱥᱛᱤ ᱧᱮᱞᱳᱭᱳᱜ-ᱟ ᱠᱚᱲᱟ ᱜᱤᱫᱽᱨᱟᱹᱭ ᱪᱮᱫ ᱞᱮᱠᱟᱱᱟ᱾ ᱠᱟᱨᱚᱱ ᱫᱚ ᱡᱟᱦᱟᱸ ᱛᱤᱥ ᱫᱚ ᱠᱚᱲᱟᱼ ᱦᱳᱭ ᱪᱮᱫ ᱞᱮᱠᱟᱭ ᱨᱳᱡᱽᱜᱟᱨ ᱮᱫᱟ, ᱢᱮᱪᱚᱨᱤᱴᱤ ᱢᱮᱱᱟᱜ ᱱᱤᱭᱟ ᱥᱮ ᱵᱟᱝ ᱢᱮᱱᱟᱭᱟ, ᱠᱟᱨᱚᱱ ᱠᱤ ᱜᱟᱯᱟ ᱫᱤᱱ ᱫᱚ ᱩᱱᱤ ᱠᱚᱲᱟ ᱜᱤᱫᱽᱨᱟᱹ ᱜᱮ ᱱᱟᱦᱜ ᱩᱱᱤ ᱠᱩᱲᱤ ᱜᱤᱫᱽᱨᱟᱹ ᱫᱚᱭ ᱟᱹᱥᱩᱞᱮᱭᱟ ᱦᱳᱭᱥᱮ᱾
ᱩᱸ
ᱟᱨ ᱚᱱᱮ ᱚᱱᱟ ᱡᱤᱱᱤᱥ ᱧᱮᱞ ᱠᱟᱛᱮᱫ ᱢᱟᱱᱮ ᱵᱟᱨᱫᱤᱱ ᱨᱮᱵᱮᱱ ᱞᱟᱹᱭ ᱠᱮᱜ-ᱟᱵᱮᱱ ᱟᱹᱰᱤ ᱵᱮᱹᱥ᱾ ᱠᱤ ᱵᱟᱨ ᱫᱤᱱ ᱨᱮᱫᱚ ᱚᱠᱚᱭ ᱦᱚᱲ ᱦᱚᱸ ᱵᱟᱭ ᱵᱩᱡᱷᱟᱹᱜᱼᱟ, ᱪᱮᱫ ᱞᱮᱠᱟᱱᱟᱭ ᱢᱮᱱᱛᱮ ᱪᱮᱫ ᱞᱮᱠᱟᱱᱟᱭ ᱵᱟᱝ, ᱵᱟᱨ ᱯᱮ ᱫᱤᱱ ᱫᱚ ᱦᱚᱲ ᱟᱢᱵᱮᱱ ᱪᱮᱫ ᱞᱮᱠᱟ ᱵᱮᱱ ᱪᱟᱦᱟᱣᱟ ᱩᱱᱤ ᱚᱱᱠᱟ ᱜᱮ ᱫᱮᱠᱷᱟᱣ ᱫᱟᱲᱮᱭᱟᱜᱼᱟ᱾
ᱦᱮᱸᱻ ᱚᱱᱟ ᱩᱱᱤ ᱢᱟ ᱩᱱᱤ ᱢᱟᱭ ᱢᱮᱱᱮᱫ ᱩᱱᱤ ᱞᱟᱹᱜᱤᱫ ᱵᱮᱥ ᱧᱮᱞᱚᱜ ᱞᱟᱜᱮ ᱢᱮᱱᱮ ᱠᱤ ᱢᱟ ᱧᱮᱞᱤᱧ ᱢᱮ ᱪᱮᱫ ᱞᱮᱠᱟ ᱵᱮᱥ ᱢᱤᱱᱟᱹᱧᱟ, ᱟᱹᱰᱤᱰᱤ ᱟᱰᱤ ᱵᱮᱥᱮᱼᱟ᱾ ᱟᱹᱰᱤ ᱦᱮᱲᱮᱢ ᱦᱮᱲᱮᱢᱮ ᱠᱟᱛᱷᱟᱜ ᱢᱮᱜᱮ ᱦᱮᱸᱥᱮ, ᱟᱨᱯᱚᱨᱮ ᱛᱮ ᱦᱟᱸᱜ ᱫᱚ ᱦᱟᱸᱜ ᱵᱟᱭ ᱩᱫᱟ ᱟᱥᱤ ᱨᱩᱯ ᱵᱟᱠᱚ ᱢᱮᱱᱟ ᱦᱟᱸᱜ᱾ ᱵᱟᱯᱞᱟ ᱯᱚᱨᱮ ᱦᱟᱸᱜ ᱩᱫᱩᱜ ᱟᱢᱟ ᱦᱟᱸᱜ ᱦᱟᱯᱳᱭ ᱱᱤᱛ ᱱᱤᱛ ᱫᱚ ᱱᱚᱝᱠᱟ ᱜᱮ, ᱟᱢ ᱡᱟᱦᱟᱱᱟᱜ ᱢᱮᱛᱟᱭᱟ ᱚᱱᱟᱜᱮ ᱟᱸᱚᱢᱟ᱾ ᱡᱟᱦᱟᱸ ᱠᱚ ᱢᱮᱛᱟᱭᱟᱤ ᱱᱚᱛᱮ ᱫᱞᱟᱝ ᱛᱚ ᱱᱚᱛᱮ ᱦᱮᱸ ᱛᱚ ᱱᱚᱣᱟ ᱱᱚᱣᱟ ᱜᱮ ᱚᱱᱮᱢ ᱢᱟᱱᱟᱣᱮᱭᱟ ᱦᱳᱭ ᱴᱷᱤᱠᱜᱮᱭᱟ ᱵᱟᱯᱞᱟ ᱯᱚᱨᱮ ᱟᱥᱞᱤ ᱨᱩᱯᱮ ᱩᱫᱩᱜᱟ, ᱩᱨ ᱫᱚ ᱢᱮᱱᱟ ᱦᱮᱸ ᱪᱟᱸᱫᱳ ᱵᱚᱸᱜᱟ ᱱᱩᱭ ᱫᱚ ᱵᱟᱹᱧ ᱵᱟᱲᱟᱭ ᱞᱮᱫᱮ ᱫᱚ ᱱᱚᱝᱠᱟ᱾ ᱱᱤᱛᱚᱜ ᱫᱚ ᱪᱤᱠᱟᱹᱛᱮ ᱵᱚᱫᱚᱞᱚᱜ-ᱟᱭ ᱫᱚ ᱯᱩᱨᱟᱹ ᱪᱮᱧᱡ ᱮᱱ ᱜᱮ ᱮᱠᱫᱚᱢ ᱯᱩᱨᱟᱹ ᱛᱚ ᱦᱚᱜᱼ ᱱᱚᱣᱟ ᱢᱚᱱᱮᱨᱮ ᱩᱠᱩᱭᱟ ᱟᱨ ᱢᱤᱫᱴᱮᱱ ᱠᱟᱛᱷᱟ, ᱠᱤᱻ ᱠᱚᱲᱟ ᱜᱤᱫᱟᱹᱨ ᱟᱜ ᱫᱚ ᱥᱚᱵᱽᱮ ᱡᱟᱫᱟ ᱯᱨᱚᱞᱮᱢ ᱫᱚ ᱦᱚᱜᱼᱚᱱᱟ ᱦᱚᱛᱮ ᱛᱮ ᱠᱩᱲᱤ ᱜᱤᱫᱽᱨᱟᱹᱜ ᱠᱚᱥᱴᱚ ᱦᱩᱭᱩᱜ ᱛᱟᱦᱮᱸᱜ-ᱟ ᱥᱟᱱᱛᱟᱲ ᱫᱚ ᱧᱮᱞ ᱟᱠᱟᱫ ᱠᱚᱣᱟ ᱥᱟᱱᱛᱟᱲ ᱦᱚᱸ ᱡᱟᱦᱟᱸᱭ ᱮᱴᱟᱜ ᱦᱚᱲ ᱦᱚᱸ ᱫᱤᱠᱩ ᱠᱚᱣᱟᱜ ᱦᱚᱸᱻ ᱠᱤ ᱦᱟᱺᱰᱤ ᱯᱟᱹᱣᱨᱟᱹ ᱡᱚᱠᱷᱚᱱ ᱧᱩᱭ ᱥᱩᱨᱩ ᱠᱮᱫᱼᱟ ᱥᱮ ᱛᱚ ᱩᱱᱤᱭᱟᱜ ᱫᱚ ᱡᱟᱦᱟᱸ ᱛᱤᱱᱟᱹᱜ ᱜᱮ ᱴᱟᱠᱟ ᱯᱚᱭᱥᱟ ᱢᱮᱱᱟᱜ ᱟᱫᱚ ᱩᱱᱤ ᱦᱚᱲ ᱫᱚ ᱛᱟᱵᱤ ᱠᱤᱧᱡᱮᱹᱜᱤᱨᱮ ᱩᱱᱤ ᱫᱚ ᱟᱫᱚ ᱦᱟᱸᱜ ᱵᱟᱭ ᱢᱟᱨᱟᱝᱚᱜᱼᱟ ᱦᱚᱲ ᱦᱟᱺᱰᱤ ᱯᱟᱹᱣᱨᱟᱹ ᱫᱚ ᱚᱱᱠᱟᱱ ᱡᱤᱱᱤᱥ ᱠᱟᱱᱟ ᱠᱤ ᱩᱱᱤᱮ ᱵᱮᱥ ᱦᱚᱲᱟ ᱦᱚᱸ ᱵᱟᱟᱹᱲᱤᱜᱽ-ᱟ ᱛᱚ ᱦᱚᱸᱚᱱᱟ ᱥᱚᱵ ᱥᱮ ᱵᱮᱥᱴ ᱡᱤᱱᱤᱥ ᱠᱟᱱᱮᱠᱟ ᱦᱟᱺᱰᱤ ᱯᱟᱹᱣᱨᱟᱹ ᱵᱟᱭ ᱧᱩᱭᱟ ᱥᱚᱵᱥᱮ ᱯᱟᱦᱞᱤ ᱵᱟᱛ ᱠᱤ ᱧᱩ ᱫᱚ ᱚᱱᱠᱟ ᱧᱩ ᱫᱚ ᱵᱟᱝ ᱠᱤ ᱢᱤ ᱵᱟᱨ ᱵᱟ ᱧᱩ ᱜᱮᱭᱟᱢ ᱢᱤᱴᱤᱡ ᱵᱟᱠᱚ ᱢᱮᱛᱟ ᱠᱚᱣᱟ ᱢᱟᱛᱟᱞ ᱡᱮᱴᱟ ᱠᱚ ᱢᱮᱛᱟ ᱢᱟᱭᱱᱟ ᱥᱚ ᱛᱟᱨᱮ ᱧᱩ ᱪᱦᱤᱭᱮ ᱚᱱᱮ ᱚᱱᱠᱟᱱ ᱠᱚ ᱢᱤᱫᱴᱮᱱ ᱯᱚᱨᱚᱵᱽ ᱛᱮᱦᱟᱨᱮ ᱧᱩᱼᱟ ᱚᱱᱟ ᱫᱚ ᱟᱞᱮ ᱫᱚ ᱵᱮᱯᱟᱨ᱾ ᱞᱮᱠᱤᱱ ᱦᱟᱺᱰᱤ ᱯᱟᱹᱣᱟᱹ ᱡᱟᱦᱟᱸᱭ ᱡᱟᱢᱟᱭᱮ ᱧᱩ ᱠᱮᱜᱼᱟ ᱡᱟᱦᱟᱸᱭ ᱠᱚᱲᱟᱭ ᱧᱩ ᱠᱮᱜᱼᱟ ᱩᱱᱤ ᱥᱟᱱ ᱛᱮᱫᱚ ᱚᱲᱟᱜ ᱫᱩᱣᱟᱹᱨ ᱦᱚᱸ ᱵᱟᱹᱲᱤᱠ ᱠᱚᱜᱼᱟ ᱟᱨ ᱥᱚᱝᱥᱟᱨ ᱦᱚᱸ ᱵᱮᱥ ᱫᱚ ᱵᱟᱭ ᱪᱟᱹᱞᱩ ᱡᱟᱦᱟᱸ ᱛᱤᱱᱟᱜ ᱴᱟᱠᱟ ᱯᱚᱭᱥᱟᱢ ᱨᱚᱡᱽᱜᱟᱨ ᱨᱮᱦᱚᱸ ᱟᱫᱚ ᱵᱟᱢ ᱛᱟᱨᱟᱠᱤ ᱫᱟᱲᱮᱭᱟᱜᱼᱟ ᱫᱚ ᱢᱟᱱᱮ ᱵᱟᱢ ᱢᱟᱨᱟᱝ ᱦᱚᱲᱚᱜᱼᱟ᱾
ᱦᱳᱭ ᱟᱫᱚ ᱚᱱᱮ ᱚᱱᱠᱟ ᱞᱮᱠᱟ ᱜᱤ ᱢᱟᱱᱮ ᱵᱟᱨᱫᱤᱱ ᱛᱮᱫᱚ ᱦᱚᱲ ᱵᱟᱭ ᱵᱟᱲ ᱫᱟᱭᱟᱜᱼᱟ ᱚᱱᱟ ᱛᱮᱞᱤᱧ ᱞᱟᱹᱭᱟ ᱡᱟᱦᱟᱸᱭ ᱜᱤ ᱨᱟᱭᱵᱟᱨ ᱠᱟᱛᱮᱜ ᱠᱚ ᱵᱟᱯᱞᱟᱜ ᱡᱟᱦᱮ ᱫᱩᱞᱟᱹᱲ ᱠᱟᱛᱮᱜ ᱠᱚ ᱵᱟᱯᱞᱟᱜ ᱟᱹᱞᱤᱧ ᱫᱚᱞᱤᱧ ᱞᱟᱹᱭᱟ ᱠᱤ ᱩᱱᱤ ᱥᱟᱶᱛᱮ ᱠᱟᱢ ᱥᱮ ᱠᱚᱢ ᱵᱚᱪᱷᱚᱨ ᱫᱤᱱ ᱵᱟᱨ ᱵᱚᱪᱷᱚᱨ ᱫᱤᱱ ᱫᱚ ᱧᱮᱞᱮ ᱢᱮ᱾ ᱪᱮᱫᱟᱜ ᱥᱮ ᱩᱱᱟᱹᱜ ᱫᱤᱱ ᱡᱚᱠᱷᱚᱱ ᱟᱢᱮᱢ ᱛᱟᱸᱜᱤᱣ ᱠᱟᱫᱟ ᱢᱤᱫᱴᱮᱱ ᱦᱚᱲ ᱞᱟᱹᱜᱤᱜ ᱠᱟᱨᱚᱱ ᱢᱤᱫᱴᱮᱱ ᱜᱮᱚᱛ ᱟᱵᱚ ᱵᱟᱯᱞᱟᱜ ᱞᱟᱹᱜᱤᱜ ᱦᱚᱲ ᱫᱚᱨᱠᱟᱨᱚᱜ ᱠᱟᱱᱟ ᱦᱮᱸᱥᱮ᱾ ᱚᱱᱟ ᱞᱟᱹᱜᱤᱜ ᱟᱵᱚ ᱵᱟᱭᱤᱥ ᱥᱟᱞ ᱛᱮᱭᱤᱥ ᱥᱟᱞ ᱵᱚᱱ ᱛᱟᱦᱮᱱ ᱠᱟᱱ ᱜᱮᱭᱟ ᱜᱤᱫᱽᱨᱟᱹ ᱵᱮᱲᱟ ᱠᱷᱚᱱ ᱛᱚ ᱪᱮᱠᱟ ᱢᱤᱫ ᱵᱚᱪᱷᱚᱨ ᱵᱟᱨ ᱵᱚᱪᱚᱨ ᱵᱟᱭ ᱛᱟᱸᱜᱤ ᱫᱟᱲᱮᱜᱼᱟ ᱮᱠᱫᱚᱢ ᱮ ᱛᱟᱸᱜᱤ ᱫᱟᱲᱤᱜᱼᱟ ᱛᱚ ᱢᱤᱫ ᱵᱚᱷᱚᱨ ᱵᱟᱨ ᱵᱚᱪᱷᱚᱨ ᱡᱩᱫ ᱜᱟᱞᱢᱟᱨᱟᱣ ᱠᱟᱛᱮᱜ ᱤᱧ ᱧᱮᱞ ᱮᱜᱟ ᱛᱚ ᱮᱱᱠᱷᱟᱱ ᱵᱩᱡᱷᱟᱹᱣᱟᱭ ᱠᱤ ᱱᱤᱱᱟᱹᱜ ᱜᱟᱱ ᱫᱚ ᱮᱠᱫᱚᱢᱮ ᱵᱩᱡᱷᱟᱹᱣ ᱫᱟᱲᱤᱜ ᱜᱮᱭᱟ ᱠᱤ ᱩᱱᱤ ᱪᱮᱫ ᱠᱟᱛᱷᱟ ᱩᱱᱠᱤᱱᱟᱜ ᱢᱤᱞᱟᱹᱜ ᱠᱟᱱᱟ ᱵᱟᱝ ᱢᱤᱞᱟᱹᱜ ᱠᱟᱱᱟ ᱪᱮᱫ ᱠᱟᱛᱷᱟ ᱱᱤᱭᱟᱹ ᱠᱩᱥᱟᱹ ᱵᱟᱝ ᱠᱩᱥᱤ ᱦᱮᱸᱥᱮ᱾
ᱦᱩᱸ ᱚᱱᱟ ᱢᱟ ᱴᱷᱤᱠ ᱠᱟᱛᱷᱟ ᱜᱮ ᱢᱟᱱᱮ ᱚᱱᱟ ᱜᱮᱛᱚ
ᱦᱳᱭ ᱟᱫᱚ ᱚᱱᱮ ᱚᱱᱠᱟ ᱞᱮᱠᱟᱛᱮ ᱢᱟᱱᱮ ᱟᱭᱢᱟ ᱞᱮᱠᱟᱱ ᱦᱚᱲ ᱞᱤᱧ ᱧᱮᱞᱮᱜ ᱠᱚᱣᱟ ᱵᱟᱯᱞᱟ ᱠᱟᱛᱮᱜ ᱟᱠᱚ ᱠᱩᱥᱤ ᱛᱮᱠᱚ ᱵᱟᱯᱞᱟᱜ ᱠᱟᱱ ᱨᱮᱦᱚᱸ ᱵᱟᱝ ᱠᱚ ᱛᱟᱦᱮᱱᱚᱜ ᱠᱟᱱᱟ ᱥᱮ ᱪᱮᱜ ᱞᱮᱠᱟ ᱚᱱᱠᱟ ᱟᱭᱢᱟ ᱞᱮᱠᱟ ᱟᱫᱚ ᱟᱹᱞᱤᱧ ᱞᱤᱧ ᱢᱮᱱᱟ ᱟᱢ ᱠᱩᱥᱤᱛᱮ ᱦᱚᱲᱮᱢ ᱵᱟᱪᱷᱟᱣ ᱠᱟᱹᱫᱤᱭᱟ ᱦᱳᱭ ᱥᱮ᱾ ᱛᱚ ᱮᱱᱠᱷᱟᱱ ᱛᱟᱭᱚᱢ ᱛᱮ ᱪᱮᱠᱟ ᱱᱚᱝᱠᱟ ᱦᱩᱭᱩᱜ ᱠᱟᱱᱟ ᱚᱱᱠᱟ ᱛᱚ ᱵᱟᱝ ᱦᱩᱭᱩᱜ ᱫᱚᱨᱠᱟᱨ᱾ ᱟᱫᱚ ᱚᱱᱟ ᱛᱮᱠᱚ ᱞᱟᱹᱭᱟ ᱠᱤ ᱱᱚᱣᱟ ᱫᱚ ᱵᱟᱭ ᱢᱮᱱᱮᱜᱟ ᱠᱤ ᱫᱩᱞᱟᱹᱲ ᱠᱟᱛᱮᱜ ᱮᱢ ᱵᱟᱯᱞᱟᱜᱼᱟ ᱛᱚ ᱢᱟᱱᱮ ᱫᱩᱞᱟᱹᱲ ᱠᱟᱛᱮᱜ ᱵᱟᱯᱞᱟ ᱠᱟᱛᱮᱜ ᱡᱤᱭᱚᱱ ᱵᱮᱥ ᱠᱤ ᱪᱟᱞᱟᱜᱼᱟ ᱚᱱᱟ ᱦᱚᱸ ᱵᱟᱝ ᱠᱟᱱᱟ ᱠᱟᱨᱚᱱ ᱦᱮᱸ ᱢᱟᱱᱮ ᱞᱟᱭᱤᱯᱷ ᱨᱮ ᱠᱚᱢᱯᱨᱚᱢᱟᱭᱤᱡᱽ ᱟᱨ ᱮᱰᱡᱤᱥᱴᱢᱮᱱᱴ ᱫᱚ ᱵᱟᱝ ᱡᱟᱹᱨᱩᱲ ᱠᱟᱱᱟ ᱟᱞᱤᱧᱟᱜ ᱢᱮᱱ ᱛᱮᱫᱚ᱾
ᱦᱩᱸ
ᱠᱟᱨᱚᱱ ᱞᱟᱭᱤᱯᱷ ᱨᱮ ᱡᱩᱫᱤ ᱠᱚᱢᱯᱨᱚᱢᱟᱭᱤᱡᱽ ᱠᱮᱫᱟ ᱵᱮᱱ ᱟᱨ ᱮᱰᱡᱟᱥᱴᱢᱮᱱ ᱠᱮᱫᱟ ᱵᱮᱱ ᱛᱚᱵᱮ ᱟᱵᱮᱱᱟᱜ ᱫᱚ ᱡᱤᱭᱚᱱ ᱵᱷᱳᱨ ᱟᱵᱮᱱ ᱫᱚ ᱚᱱᱟ ᱜᱮ ᱪᱟᱞᱟᱜ
ᱚ ᱱᱚᱝᱠᱟ ᱜᱮ ᱪᱟᱞᱟᱜᱼᱟ ᱢᱤᱫᱴᱮᱱ ᱮᱠᱫᱚᱢ ᱥᱟ ᱠᱤᱫᱩᱜ ᱢᱟᱱᱮ ᱢᱟᱱᱮ ᱫᱩᱞᱟᱹᱲ ᱢᱚᱱᱮ ᱠᱷᱚᱱᱟᱜ ᱫᱚ ᱡᱷᱟᱴᱟᱜ ᱦᱩᱭᱩᱜ-ᱟ ᱥᱮ ᱚᱱᱮ ᱚᱱᱟ ᱜᱮ ᱵᱮᱥ᱾
ᱦᱳᱭ ᱟᱫᱚ᱾ ᱚᱱᱟ ᱛᱮᱞᱤᱧ ᱞᱟᱹᱭᱟ ᱠᱚᱢᱯᱨᱚᱢᱟᱭᱤᱡᱽ ᱥᱮ ᱚᱱᱠᱟ ᱡᱟᱦᱱᱟᱜ ᱵᱟᱝ ᱫᱚᱨᱠᱟᱨ ᱟᱨ ᱞᱤᱧ ᱞᱟᱹᱭᱟ ᱠᱤ ᱟᱢ ᱵᱚᱞᱮ ᱵᱟᱱᱟ ᱦᱚᱲ ᱥᱮᱱ ᱠᱷᱚᱱ ᱜᱤ ᱜᱚᱨᱚᱡᱽ ᱦᱩᱭᱩᱜ ᱫᱚᱨᱠᱟᱨ ᱫᱩᱞᱟᱹᱲ ᱦᱩᱭᱩᱜ ᱫᱚᱨᱠᱟᱨ ᱠᱟᱨᱚᱱ ᱢᱤᱫ ᱦᱚᱲ ᱥᱮᱱ ᱠᱷᱚᱱ ᱫᱚ ᱵᱟᱭ ᱦᱩᱭᱩᱜᱼᱟ᱾ ᱢᱤᱫ ᱦᱚᱲ ᱫᱚ ᱛᱤᱱᱟᱹᱜ ᱫᱤᱱᱮ ᱜᱚᱨᱚᱡᱚᱜᱼᱟ ᱡᱩᱫᱤ ᱩᱱᱤ ᱦᱚᱭ ᱵᱩᱡᱟ ᱠᱤ ᱚᱱᱟ ᱵᱟᱠᱩ ᱢᱮᱱᱟ ᱠᱤ ᱟᱢ ᱥᱟᱢᱟᱝ ᱨᱮᱱ ᱦᱚᱲ ᱫᱚ ᱪᱮᱜ ᱦᱚᱸ ᱵᱟᱭ ᱵᱷᱟᱵᱤ ᱢᱮᱭᱟ ᱟᱨ ᱟᱢᱫᱚ ᱩᱱᱤ ᱞᱟᱹᱜᱤᱜ ᱩᱱᱟᱹᱜ ᱠᱤᱪᱷᱩᱢ ᱪᱮᱠᱟᱭᱟ ᱦᱳᱭᱥᱮ᱾ ᱛᱚ ᱚᱱᱮ ᱚᱱᱟ ᱫᱚᱠᱚ ᱞᱟᱹᱭᱟ ᱳᱭᱮᱥᱴ ᱪᱟᱞᱟᱜᱼᱟ ᱢᱟᱱᱮ ᱵᱷᱩᱜᱟᱹᱜ ᱵᱟᱹᱞᱴᱤ ᱨᱮ ᱡᱩᱫᱤ ᱟᱢ ᱫᱟᱜ ᱮᱢ ᱯᱮᱨᱮᱡᱟ ᱮᱱᱠᱷᱟᱱ ᱫᱚ ᱚᱱᱟᱫᱚ ᱛᱤᱥ ᱦᱚᱸ ᱵᱟᱭ ᱯᱮᱨᱮᱡᱚᱜᱼᱟ᱾
ᱠᱟᱱᱟ ᱜᱮᱭᱟ᱾
ᱦᱳᱭ᱾
ᱵᱷᱟᱜᱤ ᱜᱮᱭᱟ ᱵᱮᱱ ᱴᱷᱤᱠ ᱜᱮᱭᱟ ᱵᱮᱱ ᱦᱚᱸ ᱴᱷᱤᱠ ᱜᱮ ᱥᱳᱪ᱾ ᱵᱮᱱ ᱢᱚᱱᱮᱭ ᱠᱟᱜᱼᱟ ᱵᱮᱱ ᱵᱮᱥ ᱜᱮ᱾
ᱴᱷᱤᱠ ᱜᱮ ᱥᱳᱪ ᱦᱩᱭ ᱟᱠᱟᱱᱟ ᱠᱟᱨᱚᱱ ᱧᱮᱞᱚᱜ ᱠᱟᱱᱟ ᱠᱤ ᱞᱟᱦᱟ ᱥᱮᱱᱟᱜ ᱪᱮᱫ ᱦᱩᱭᱩᱜᱳᱜ ᱠᱟᱱᱟ᱾
ᱞᱥᱱᱟᱜ ᱦᱚᱸ᱾ ᱱᱚᱝᱠᱟ ᱜᱮ ᱵᱮᱥ ᱜᱮ ᱵᱷᱟᱜᱤ ᱵᱮᱱ ᱱᱚᱝᱠᱟ ᱜᱮᱵᱮᱱ ᱵᱷᱤ ᱜᱮ ᱠᱷᱟᱱ ᱫᱚ ᱱᱚᱝᱠᱟ ᱜᱮ ᱦᱩᱭᱩᱜ ᱪᱟᱭ᱾
ᱟᱨ ᱢᱤᱫᱴᱮᱱ ᱠᱟᱛᱷᱟ ᱞᱤᱧ ᱞᱟᱹᱭᱟ ᱠᱤ ᱵᱟᱝ ᱵᱮᱱ ᱯᱟᱹᱛᱭᱟᱹᱜᱼᱟ᱾ ᱠᱤ ᱢᱟᱱᱮ ᱦᱩᱰᱤᱧ ᱵᱮᱲᱟ ᱠᱷᱚᱡ ᱱᱤᱛ ᱦᱟᱹᱵᱤᱡ ᱛᱮ᱾ ᱚᱞᱚᱜ ᱯᱟᱲᱦᱟᱜ ᱱᱤᱭᱮ ᱩᱱᱟᱹᱜ ᱥᱴᱨᱮᱟᱜᱞ ᱠᱟᱛᱜ ᱱᱤᱱᱟᱹᱜ ᱞᱟᱦᱟ ᱞᱤᱧ ᱦᱮᱡ ᱠᱟᱱᱟ᱾ ᱢᱟᱱᱮ ᱟᱞᱮ ᱫᱚ ᱟᱞᱮ ᱴᱚᱴᱷᱟ ᱨᱮᱫᱚ ᱢᱟᱱᱮ ᱮᱰᱩᱠᱮᱥᱚᱱ᱾ ᱤᱭᱟᱹ ᱛᱮᱫᱚ ᱟᱭᱢᱟ ᱢᱟᱱᱮ ᱮᱰᱩᱠᱮᱴᱮᱰ ᱦᱚᱲ ᱫᱚ ᱟᱹᱰᱤ ᱠᱚᱢ ᱜᱮ ᱢᱮᱱᱟᱜ ᱠᱚᱣᱟ ᱦᱳᱭᱥᱮ ᱚᱞᱚᱜ ᱯᱟᱲᱦᱟᱜ ᱦᱚᱲ ᱫᱚ᱾ ᱟᱨ ᱟᱹᱞᱤᱧ ᱛᱮᱱᱟᱜ ᱚᱲᱟᱜ ᱨᱮᱱᱟᱜ ᱥᱟᱯᱳᱴ ᱜᱚ ᱵᱟᱵᱟᱣᱟᱜ ᱥᱟᱯᱳᱴ ᱟᱨ᱾ ᱟᱹᱞᱤᱧᱟᱜ ᱡᱟᱦᱟᱸ ᱠᱚ ᱞᱟᱹᱭᱟ᱾ ᱚᱞᱚᱜ ᱦᱚᱥᱞᱟ ᱦᱚᱲ ᱛᱮᱫᱚ ᱪᱮᱫ ᱠᱚ ᱞᱟᱹᱭᱟ ᱢᱟᱱᱮ᱾ ᱟᱞᱤᱧ ᱡᱟᱦᱟᱞᱤᱧ ᱢᱮᱱ ᱛᱟᱦᱮᱱᱟ ᱢᱟᱱᱮ ᱯᱚᱡᱮᱴᱤᱵᱷ ᱡᱟᱦᱟᱞᱤᱧ ᱥᱚᱪᱟᱣ ᱛᱟᱦᱮᱱᱟ ᱦᱳᱭᱥᱮ ᱱᱮᱜᱮᱴᱤᱵᱽ ᱵᱟᱝᱞᱤᱧ ᱥᱚᱪᱟᱣ ᱛᱟᱦᱮᱱᱟ᱾
ᱛᱚ ᱚᱱᱮ ᱚᱱᱠᱟ ᱞᱮᱠᱟᱛᱮ ᱡᱟᱦᱟᱸ ᱱᱤᱛ ᱦᱟᱹᱵᱤᱡ ᱞᱤᱧ ᱥᱮᱴᱮᱨ ᱟᱠᱟᱱᱟ ᱟᱹᱞᱤᱧ ᱞᱤᱧ ᱦᱩᱫᱤᱥᱚᱜ ᱠᱟᱱᱟ᱾ ᱠᱤ ᱞᱟᱦᱟ ᱥᱮᱱ ᱦᱚᱸ ᱱᱚᱝᱠᱟ ᱜᱮᱞᱤᱧ ᱥᱮᱴᱮᱨᱚᱜ ᱢᱟ ᱢᱟᱱᱮ ᱢᱤᱫᱴᱮᱱ ᱡᱤᱱᱤᱥ ᱢᱮᱱᱟᱜ-ᱟ ᱥᱮ ᱡᱷᱚᱛᱚ ᱠᱩᱲᱤ ᱜᱤᱫᱽᱨᱟᱹ ᱠᱚ᱾ ᱠᱚ ᱩᱭᱦᱟᱹᱨᱟ ᱠᱤ᱾ ᱤᱧᱨᱮᱱ ᱡᱟᱢᱟᱭ ᱪᱮᱫ ᱞᱮᱠᱟ ᱠᱟᱢᱟᱣ ᱠᱟᱛᱮᱫ ᱮ ᱢᱟᱱᱮ ᱟᱥᱩᱞᱤᱧᱟᱭ ᱦᱳᱭᱥᱮ᱾ ᱟᱞᱤᱧ ᱫᱚ ᱱᱚᱣᱟ ᱪᱤᱱᱛᱟᱹ ᱫᱚ ᱵᱟᱝ ᱢᱮᱱᱟᱜ ᱛᱟᱞᱤᱧᱟ ᱟᱞᱤᱧ ᱞᱤᱧ ᱦᱩᱫᱤᱥᱟ ᱠᱤ ᱠᱚᱲᱟ ᱦᱚᱯᱚᱱ ᱜᱮ ᱪᱮᱫᱟᱜ᱾ ᱠᱚᱲᱟ ᱦᱚᱯᱚᱱ ᱜᱮ ᱪᱮᱫᱟᱜ ᱟᱨᱡᱟᱣ ᱠᱟᱛᱮᱫ ᱠᱩᱲᱤ ᱠᱚ ᱟᱹᱥᱩᱞ ᱠᱚᱣᱟ ᱠᱩᱲᱤ ᱦᱚᱸᱛᱚ ᱟᱨᱡᱟᱣ ᱠᱟᱛᱮᱫ ᱠᱚᱲᱟ ᱵᱚᱱ ᱟᱥᱩᱞ ᱫᱟᱲᱮᱭᱟᱠᱚ ᱜᱮᱭᱟ᱾
ᱦᱳᱭ᱾
ᱟᱫᱚ ᱠᱟᱛᱷᱟ ᱫᱚ ᱠᱟᱱᱟ ᱠᱤ᱾ ᱡᱟᱦᱟᱸ ᱛᱤᱱᱟᱹᱜ ᱠᱩᱲᱤ ᱜᱤᱫᱽᱨᱟᱹᱨᱮᱢ ᱠᱟᱢᱟᱣ ᱢᱮᱱᱠᱷᱟᱱ ᱡᱟᱦᱟᱸ ᱡᱟᱢᱟᱭᱟᱜ᱾ ᱮᱸ ᱴᱟᱠᱟ ᱯᱚᱭᱥᱟᱨᱮ ᱡᱚᱢ ᱥᱩᱠ ᱵᱩᱡᱷᱟᱹᱜᱼᱟ ᱢᱟᱱᱮ ᱢᱚᱱᱮᱛᱮ ᱡᱟᱦᱟᱸ ᱥᱚᱠᱩᱱ ᱵᱩᱡᱷᱟᱹᱜᱼᱟ᱾ ᱚᱱᱟ ᱫᱚ ᱱᱟᱦᱟᱜ ᱟᱯᱱᱟᱨ ᱛᱮᱫᱚ ᱚᱱᱠᱟ ᱵᱟᱭ ᱟᱹᱭᱠᱟᱹᱜᱼᱟ ᱛᱟᱡ᱾ ᱠᱟᱨᱚᱱ ᱫᱚ ᱦᱩᱭᱩᱜ ᱠᱟᱱᱟ ᱡᱩᱫᱤ ᱢᱤᱫᱴᱮᱱ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱵᱟᱱᱟ ᱦᱚᱲ ᱢᱤᱞᱟᱹᱣ ᱠᱟᱛᱮᱜ ᱠᱤᱱ ᱠᱟᱢᱟᱣᱮᱫ ᱠᱟᱱ ᱨᱮᱦᱚᱸ᱾ ᱢᱟᱱᱮ ᱛᱷᱚᱲᱟ ᱠᱚᱲᱟ ᱜᱤᱫᱽᱨᱟᱹ ᱦᱚᱸ ᱜᱚᱨᱚᱵᱽᱮ ᱟᱹᱭ ᱠᱟᱹᱣᱟ ᱠᱤ ᱵᱟᱝᱢᱟ ᱤᱧ ᱨᱮᱱ ᱦᱚᱲ ᱦᱚᱸᱭ ᱠᱟᱢᱟᱣᱮᱫ ᱠᱟᱱᱟ ᱥᱮ᱾ ᱟᱨ ᱠᱩᱲᱤ ᱜᱤᱫᱽᱨᱟᱹ ᱦᱚᱸ ᱜᱚᱨᱚᱵᱽ ᱟᱹᱭᱠᱟᱹᱜᱼᱟ ᱠᱤ ᱤᱧ ᱨᱮᱱ ᱦᱚᱲᱮ ᱠᱟᱢᱟᱣᱮᱫ ᱠᱟᱱᱟ᱾ ᱢᱮᱱᱠᱷᱟᱱ ᱱᱟᱜ ᱟᱸ ᱠᱚᱲᱟ ᱢᱤᱫᱵᱟᱨ ᱠᱚᱲᱟ ᱜᱤᱫᱽᱨᱟᱹ ᱱᱚᱝᱠᱟ ᱠᱚ ᱦᱩᱫᱤᱥ ᱛᱟᱦᱮᱱᱟ᱾ ᱠᱤ ᱤᱧ ᱫᱚ ᱤᱧ ᱵᱟᱹᱦᱩ ᱵᱟᱹᱧ ᱱᱚᱠᱨᱤᱪᱚᱭᱟᱭᱟ ᱥᱮ ᱵᱟᱹᱧ ᱪᱟᱠᱨᱤ ᱦᱚᱪᱚ ᱟᱭᱟᱭᱟ᱾ ᱠᱟᱨᱚᱱ ᱤᱧ ᱫᱚ ᱪᱮᱠᱟ ᱵᱟᱹᱧ ᱠᱟᱢᱟᱣ ᱫᱟᱲᱮᱭᱟᱜᱼᱟ᱾ ᱢᱮᱱᱠᱷᱟᱱ ᱟᱹᱞᱤᱧ ᱫᱚ ᱚᱱᱠᱟ ᱡᱟᱦᱟᱱᱟᱜ ᱵᱟᱝᱞᱤᱧ ᱵᱷᱟᱹᱵᱤ ᱛᱟᱦᱮᱸᱱᱟ᱾ ᱪᱮᱫᱟᱜ ᱪᱮᱫᱟᱜ ᱥᱮ ᱵᱟᱱᱟ ᱦᱚᱲᱛᱮ ᱡᱩᱚᱫᱤ ᱠᱤᱱ ᱤᱱᱠᱟᱢᱮᱫᱼᱟ ᱮᱱᱠᱷᱟᱱ ᱢᱟ ᱚᱱᱟᱢᱟ ᱵᱮᱥ ᱠᱟᱛᱷᱟ ᱠᱟᱱᱟ᱾
ᱵᱮᱥ ᱠᱟᱛᱷᱟ ᱠᱟᱱ ᱪᱤᱠᱟᱹᱛᱮ ᱵᱟᱝ ᱵᱟᱱᱟ ᱦᱚᱲ ᱨᱮᱱ ᱠᱷᱟᱱ ᱫᱚ ᱚᱱᱟ ᱫᱚ ᱟᱯᱱᱟᱨᱟᱜ ᱜᱮᱥᱮ ᱵᱮᱥ ᱦᱩᱭᱩᱜᱼᱟ᱾
ᱦᱳᱭ ᱠᱤᱱᱛᱩ ᱟᱭᱢᱟ ᱦᱚᱲ ᱱᱮᱜᱮᱴᱤᱵᱷ ᱠᱚ ᱥᱚᱪᱟᱣ ᱛᱟᱦᱮᱱᱟ ᱠᱤ ᱢᱟᱱᱮ᱾ ᱟᱵ ᱱᱮᱛᱟᱨ ᱫᱚ ᱵᱟᱹᱦᱩ ᱠᱩᱲᱤ ᱠᱚᱠᱚ ᱧᱮᱞᱚᱜ ᱠᱟᱱᱟ ᱥᱮ ᱱᱤᱭᱩᱡᱽ ᱨᱮ ᱵᱟᱹᱦᱩ ᱠᱩᱲᱤ ᱠᱚ᱾
ᱦᱩᱸ ᱚᱱᱮ ᱚᱱᱟᱜᱮ ᱵᱚᱛᱚᱨ ᱠᱚ ᱵᱩᱡᱷᱟᱹᱭᱟ ᱚᱱᱮ ᱚᱱᱟ ᱛᱮᱜᱮ ᱠᱤ᱾ ᱯᱟᱪᱮᱫ ᱤᱧᱨᱮᱱ ᱦᱚᱸ ᱵᱟᱦᱩ ᱠᱩᱲᱤ ᱠᱟᱹᱢᱤ ᱠᱟᱹᱢᱤ ᱛᱮ ᱚᱸᱰᱮ ᱠᱷᱚᱱᱟᱜ ᱚᱱᱛᱮ ᱜᱮ ᱪᱟᱞᱟᱣᱮᱱ ᱜᱮ ᱟᱹᱜᱤᱨᱮᱱ ᱜᱮ᱾ ᱚᱱᱟ ᱤᱭᱟᱹ ᱛᱮᱠᱚ ᱥᱚᱪᱟᱞᱮᱫ᱾ ᱵᱟᱝ ᱚᱱᱠᱟ ᱫᱚ ᱟᱫᱚ ᱧᱮᱞᱢᱮ ᱚᱱᱟ ᱫᱚ ᱟᱢ ᱡᱟᱦᱟᱸ ᱛᱤᱱᱟᱹᱜ ᱜᱮ ᱩᱱᱤ ᱟᱜᱟᱨ ᱥᱳᱪ ᱨᱮ ᱚᱱᱠᱟ ᱢᱮᱱᱟᱜ ᱛᱟᱭᱟ ᱥᱮ ᱩᱱᱤ ᱚᱲᱟᱜ᱾ ᱠᱷᱚᱱᱟᱜ ᱦᱚᱸᱭ ᱫᱟᱹᱲᱟ ᱡᱟᱹᱨᱩᱨᱤ ᱵᱟᱝ ᱠᱟᱱᱟ ᱡᱮᱼᱼ ᱠᱤ ᱠᱟᱹᱢᱤ ᱠᱟᱹᱢᱤ ᱛᱮᱜᱮ ᱫᱟᱹᱲᱟ ᱩᱱᱤ ᱫᱚ ᱚᱲᱟᱜ ᱠᱷᱚᱱᱟᱜ ᱦᱚᱸᱭ ᱫᱟᱹᱲ ᱫᱟᱲᱭᱟᱜᱼᱟ ᱟᱜᱟᱨ ᱚᱱᱠᱟ ᱩᱱᱤᱭᱟᱜ ᱢᱚᱱᱮ ᱢᱮᱱᱟᱜ ᱛᱟᱭ ᱠᱷᱟᱱ᱾ ᱟᱨ ᱚᱱᱠᱟ ᱢᱚᱱᱮ ᱵᱟᱹᱱᱩᱜ ᱛᱟᱭ ᱠᱷᱟᱱ ᱫᱚ ᱩᱱᱤ ᱫᱚ ᱪᱮᱜ ᱠᱟᱢᱤᱭᱟ ᱥᱚᱸᱜᱮᱛᱮ ᱵᱮᱥᱵᱮᱱ ᱠᱟᱢᱤᱭᱟ ᱡᱚᱛᱚ᱾ ᱠᱷᱚᱱ ᱛᱚ ᱵᱟᱹᱱᱩᱜ ᱠᱚᱣᱟ ᱚᱱᱟ ᱢᱟᱨ ᱟᱯᱱᱟᱨ ᱩᱯᱚᱨᱮ ᱰᱤᱯᱮᱱᱰ ᱠᱟᱱᱟ᱾
ᱦᱳᱭ ᱟᱫᱚ ᱚᱱᱟ ᱚᱱᱮ ᱚᱱᱟ ᱞᱮᱠᱟ ᱟᱭᱢᱟ ᱞᱮᱠᱟᱱ᱾ ᱦᱮᱸ ᱞᱮᱠᱤᱱ ᱚᱱᱟᱦᱚᱸ ᱥᱟᱹᱦᱤ ᱵᱟᱫ ᱜᱮᱠᱚ ᱞᱟᱹᱭᱮᱜ-ᱟ ᱠᱟᱨᱚᱱ ᱪᱮᱜ ᱦᱳᱭᱳᱜ ᱠᱟᱱᱟ᱾ ᱠᱤ ᱡᱟᱹᱥᱛᱤ ᱯᱷᱨᱤᱰᱚᱢ ᱮᱢ ᱠᱟᱛᱮᱜ ᱨᱮᱦᱚᱸ ᱦᱚᱲ ᱟᱭᱢᱟ ᱚᱱᱠᱟ ᱠᱩ᱾ ᱪᱤᱠᱟᱹᱭᱮᱜ-ᱟ ᱢᱮᱱᱠᱷᱟᱱ ᱟᱹᱞᱤᱧᱟᱜ ᱢᱮᱱ ᱫᱚ ᱠᱟᱱᱟ ᱠᱤ᱾ ᱟᱢ ᱯᱷᱨᱤᱰᱚᱢ ᱮᱢ ᱡᱟᱹᱨᱩᱲ ᱠᱟᱱᱟ ᱚᱱᱟ ᱫᱚ ᱟᱯᱱᱟᱨ ᱟᱯᱱᱟᱨ ᱴᱷᱮᱜ ᱠᱟᱱᱟ᱾ ᱡᱩᱫᱤ ᱦᱚᱲ ᱵᱷᱟᱜᱤ ᱟᱨ ᱥᱳᱪ ᱵᱷᱟᱜᱤ ᱛᱟᱦᱮᱱ ᱛᱟᱭᱟ ᱮᱱᱠᱷᱟᱱ ᱩᱱᱤ ᱦᱚᱲ ᱫᱚ ᱛᱤᱥ ᱦᱚᱸ ᱵᱟᱭ ᱚᱱᱠᱟᱭᱟ᱾
ᱦᱩᱸ ᱚᱱᱟ ᱜᱮᱞᱤᱧ ᱢᱮᱱᱮᱜ-ᱟ ᱩᱱᱤ ᱦᱚᱲᱟᱜ ᱢᱚᱱᱮ ᱚᱱᱠᱟ ᱵᱟᱝ ᱛᱟᱦᱮᱱ ᱛᱟᱭ ᱠᱷᱟᱱ ᱫᱚ᱾ ᱠᱟᱹᱢᱤ ᱵᱟᱭ ᱠᱟᱢᱤᱭᱟ ᱟᱨᱠᱤ ᱩᱱᱤᱭᱟᱜ ᱢᱚᱱᱮ ᱜᱮ ᱚᱱᱠᱟᱱᱟᱜ ᱛᱟᱭ ᱢᱮᱱ ᱢᱟ ᱠᱤ ᱵᱟᱹᱧ ᱠᱟᱢᱤ ᱦᱚᱪᱳᱭᱟᱭ ᱠᱟᱱᱟ ᱚᱲᱟᱜ ᱠᱷᱚᱱ ᱦᱚᱸᱛᱚᱭ ᱫᱟᱹᱲᱮᱜ-ᱟ᱾ ᱵᱟᱨᱭᱟ ᱯᱮᱭᱟ ᱜᱤᱫᱽᱨᱟᱹ ᱮᱸᱜᱟᱛ᱾ ᱠᱚᱛᱮ ᱦᱚᱸᱠᱚ ᱫᱟᱹᱲ᱾
ᱦᱳᱭ ᱦᱳᱭ ᱦᱳᱭ ᱟᱹᱰᱤ ᱵᱮᱥ ᱵᱮᱱ ᱞᱟᱹᱭ ᱠᱮᱜ-ᱟ ᱦᱮᱸ᱾ ᱚᱱᱠᱟ ᱧᱮᱞᱚᱜ ᱠᱟᱱᱟ ᱜᱤᱫᱽᱨᱟᱹ ᱠᱚ ᱵᱟᱹᱜᱤ ᱠᱟᱛᱮᱜ ᱠᱚ ᱫᱟᱹᱲᱮᱜ-ᱟ᱾ ᱪᱮᱫᱟᱜ ᱪᱮᱫᱟᱜ ᱥᱮ ᱩᱱᱤ ᱡᱩᱫᱤ ᱫᱟᱹᱲ ᱨᱮᱱᱟᱜ ᱜᱤ ᱛᱟᱦᱮᱸ ᱠᱟᱱ ᱛᱟᱭᱟ ᱞᱟᱦᱟ ᱨᱮᱦᱚᱸᱭ ᱫᱟᱹᱲ ᱫᱟᱲᱤᱜ ᱴᱷᱤᱠ ᱜᱮᱭᱟ ᱩᱱᱤ ᱢᱚᱱᱮᱣᱠᱟᱜ ᱛᱟᱦᱮᱸᱱᱟᱭ ᱢᱚᱠᱟ ᱵᱟᱭ ᱧᱟᱢ ᱞᱮᱫᱟ ᱚᱱᱟᱛᱮ ᱵᱟᱭ ᱫᱟᱹᱲ ᱞᱮᱜ-ᱟ ᱜᱤᱫᱽᱨᱟᱹᱣ ᱟᱛᱮᱭ ᱫᱟᱹᱲ ᱠᱮᱜ-ᱟ᱾ ᱢᱮᱱᱠᱷᱟᱱ ᱫᱚ ᱟᱹᱞᱤᱧ ᱫᱚᱞᱤᱧ ᱞᱟᱹᱭᱟ᱾ ᱠᱤ ᱟᱢ ᱡᱟᱦᱟᱸ ᱴᱷᱮᱡ ᱢᱮᱱᱟᱢᱟ ᱛᱚ ᱠᱟᱹᱴᱤᱡ ᱦᱩᱫᱤᱥᱚᱜ ᱢᱮ ᱦᱮᱸᱥᱮ᱾ ᱟᱢ ᱚᱠᱟ ᱡᱟᱭᱜᱟ ᱨᱮ ᱢᱮᱱᱟᱢᱟ᱾ ᱮᱸ ᱪᱤᱜ ᱮᱢ ᱪᱤᱠᱟᱹᱭᱮᱜ-ᱟ ᱚᱱᱟ ᱟᱰᱤ ᱢᱮᱴᱟᱨᱮᱜ ᱠᱟᱱ ᱜᱮᱭᱟᱭ᱾ ᱟᱫᱚ ᱚᱱᱮ ᱚᱱᱟ ᱞᱮᱠᱟᱛᱮ ᱢᱟᱱᱮ ᱟᱭᱢᱟ ᱞᱮᱠᱟᱱ ᱦᱚᱲ ᱵᱟᱝ ᱵᱚᱱ ᱵᱩᱡᱷᱟᱹᱣᱮᱜ᱾ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ᱾ ᱡᱟᱦᱟᱸᱭ ᱠᱩᱲᱤ ᱜᱤᱫᱽᱨᱟᱹ ᱡᱩᱫᱤ ᱟᱡᱨᱮᱱ ᱦᱚᱲ ᱩᱯᱚᱨ ᱨᱮ ᱡᱟᱹᱯᱤᱫ ᱠᱟᱛᱮᱜ ᱮ ᱯᱟᱹᱛᱭᱟᱹᱣᱟᱭ ᱠᱟᱱᱟ ᱱᱷᱟᱜ᱾ ᱛᱚ ᱩᱱᱤ ᱦᱚᱲ ᱦᱚᱸ ᱱᱟᱦᱟᱜ ᱢᱤᱫ ᱫᱤᱱ ᱦᱤᱞᱳᱜ ᱚᱱᱠᱟ ᱱᱤᱦᱟᱹᱛᱤ ᱜᱤ ᱪᱟᱠᱷᱟᱭ ᱜᱮᱭᱟ ᱦᱮᱸ ᱥᱮ᱾ ᱟᱫᱚ ᱚᱱᱟ ᱵᱟᱠᱚ ᱞᱟᱹᱭᱟ ᱠᱤ ᱡᱟᱦᱟᱸᱭ ᱪᱮᱬᱮ ᱠᱷᱟᱧᱪᱟᱮᱢ ᱵᱷᱚᱨᱟᱣ᱾ ᱠᱟᱭᱟ ᱮᱱᱠᱷᱟᱱ ᱡᱩᱫᱤ ᱠᱷᱟᱧᱪᱟ ᱠᱷᱭ ᱮᱢ ᱩᱰᱩᱠ ᱞᱮᱠᱷᱟᱡ ᱩᱰᱟᱹᱜ ᱜᱮᱭᱟ ᱛᱚ ᱥᱮᱨᱚᱠᱚᱢ ᱞᱤᱧ ᱞᱟᱹᱭᱟ᱾ ᱠᱤ ᱩᱱᱟᱹᱜ ᱟᱵᱚ ᱦᱚᱲ ᱨᱮᱦᱚᱸ ᱫᱟᱵᱚᱱ ᱠᱩ ᱵᱟᱝ ᱡᱟᱨᱩᱲ ᱠᱟᱱᱟ᱾ ᱡᱟᱦᱟᱱᱟᱜ ᱜᱤ ᱛᱷᱚᱲᱟ ᱵᱚᱦᱚᱛ ᱞᱟᱭᱤᱯᱷ ᱨᱮ ᱯᱷᱨᱤᱰᱢ ᱫᱚᱨᱠᱟᱨ ᱜᱮᱭᱟ᱾ ᱟᱢ ᱡᱩᱫᱤ ᱟᱸ ᱩᱱᱤ ᱵᱟᱢ ᱪᱟᱞᱟᱣ ᱦᱚᱪᱚᱣᱟᱭ ᱠᱟᱱᱟ ᱮᱱᱠᱷᱟᱱ ᱟᱢ ᱤᱫᱤᱭᱤᱢ ᱦᱮᱸᱥᱮ᱾
ᱦᱩᱸ᱾
ᱡᱟᱦᱟᱸᱥᱮᱱ ᱟᱢ ᱟᱢ ᱥᱳᱢᱚᱭ ᱵᱟᱢ ᱮᱢ ᱫᱟᱲᱤᱭᱟᱭ ᱠᱟᱱᱟ ᱢᱮᱱᱠᱷᱟᱱ ᱟᱢ ᱥᱳᱢᱚᱭ ᱩᱰᱩᱠ ᱠᱟᱛᱮ ᱤᱫᱤᱭᱤᱢ ᱦᱮᱸᱥᱮ᱾
ᱠᱟᱱ ᱜᱮᱭᱟ᱾ ᱟᱹᱰᱤ ᱜᱟᱱ ᱚᱱᱠᱟ ᱦᱩᱭᱩᱜ ᱠᱟᱱᱟ ᱟᱫᱚ ᱞᱟᱦᱟᱛᱮᱱ ᱦᱟᱯᱲᱟᱢ ᱠᱚᱠᱚ ᱢᱮᱱᱮᱜ ᱛᱟᱦᱮᱸ ᱠᱤ᱾ ᱮᱭᱟ ᱵᱟᱝᱠᱚ ᱢᱟᱱᱮ ᱵᱟᱯᱞᱟ ᱢᱟᱱᱮ ᱜᱤᱫᱽᱨᱟᱹ ᱮᱸᱜᱟᱛ ᱵᱟᱝ ᱦᱩᱭ ᱠᱟᱛᱮᱜ ᱛᱚᱠᱷᱚᱱ ᱫᱚ᱾ ᱴᱷᱤᱠ ᱜᱮᱭᱟ ᱦᱟᱸᱜ ᱢᱟᱱᱮ ᱱᱚᱝᱠᱟ ᱫᱚ ᱯᱨᱚᱵᱞᱮᱢ ᱫᱚ ᱦᱩᱭᱩᱜ ᱜᱮᱭᱟ ᱢᱤᱜᱴᱮᱱ ᱜᱟᱱᱮ ᱜᱤᱫᱽᱨᱟᱹ ᱞᱮᱱᱠᱷᱟᱱ ᱫᱚ ᱦᱟᱸᱜ ᱛᱚᱜᱤ ᱴᱷᱤᱠᱚᱜ-ᱟ᱾ ᱢᱟᱱᱮ ᱟᱫᱚ ᱚᱱᱟ ᱠᱚᱫᱚ ᱯᱨᱚᱵᱞᱮᱢ ᱟ ᱥᱚᱢᱚᱥᱥᱟ ᱫᱚ ᱪᱟᱵᱟᱜ-ᱟ᱾ ᱟᱨ ᱱᱮᱛᱟᱨ ᱫᱚ ᱚᱱᱮ ᱚᱱᱠᱟ ᱢᱤᱴᱤᱜ ᱜᱤᱫᱽᱨᱟᱹ ᱠᱟᱛᱮᱜ ᱦᱚᱸ ᱟᱞᱚᱢ ᱤᱭᱟᱹᱜ-ᱟ ᱠᱤ ᱢᱚᱱᱮ ᱠᱟᱜ ᱠᱤ ᱦᱮᱸ ᱩᱱᱤ ᱦᱚᱸ ᱢᱚᱱᱮ ᱱᱚᱝᱠᱟ ᱢᱚᱱᱮ ᱞᱮᱠᱷ ᱟᱜ ᱫᱚ ᱟᱫᱚ ᱩᱱᱤ ᱫᱚᱭ ᱪᱟᱞᱟᱜ ᱠᱟᱱ ᱜᱮᱭᱟ ᱟᱫᱚ ᱪᱟᱦᱮ ᱢᱤᱜᱴᱮᱱ ᱜᱤᱫᱽᱨᱟᱹ ᱪᱟᱦᱮ ᱵᱟᱨᱭᱟ ᱜᱤᱫᱽᱨᱟᱹ ᱦᱩᱭᱮᱱ ᱛᱟᱭ᱾
ᱦᱳᱭ ᱟᱫᱚ ᱱᱚᱜ-ᱚᱭ ᱱᱚᱣᱟ ᱡᱤᱱᱤᱥ ᱟᱵᱚ ᱤᱭᱟᱹᱨᱮ ᱦᱩᱭᱩᱜ ᱠᱟᱱᱟ ᱥᱮ ᱱᱚᱣᱟ ᱵᱟᱝ ᱦᱩᱭᱩᱜ ᱫᱚᱨᱠᱟᱨ᱾
ᱦᱩᱸ ᱴᱷᱤᱠ ᱜᱮᱭᱟ ᱟᱹᱰᱤ ᱴᱮᱱᱥᱮᱱ᱾ ᱱᱚᱣᱟ ᱠᱚ ᱧᱮᱞ ᱧᱮᱞᱛᱮ᱾